ᱚᱠᱮ, ᱦᱮᱞᱳᱣ!
ᱦᱚᱞᱳᱣ!
ᱟᱞᱟᱹᱣ!
ᱦᱮᱸ, ᱜᱚᱝᱠᱮ, ᱞᱟᱹ ᱫᱤ ᱟᱸᱡᱚᱢᱚᱜ ᱠᱟᱱᱟ,
ᱦᱳᱭ-ᱦᱳᱭ ᱟᱡᱚᱢᱚᱜ ᱠᱟᱱᱟ, ᱟᱹᱰᱤ, ᱟᱹᱰᱤ ᱵᱟᱹᱭ-ᱵᱟᱹᱭ- ᱛᱮ ᱟᱸᱡᱚᱢᱚᱜ ᱠᱟᱱ ᱟᱹᱰᱤ ᱵᱟᱹᱵᱟᱹᱜ, ᱩᱸ ᱡᱳᱨ ᱧᱚ ᱮᱢ ᱞᱟᱹᱭ ᱞᱮᱛᱟᱞᱟᱝ ᱠᱷᱟᱜ ᱵᱟᱹᱜᱽᱜᱤ ᱭᱩᱜᱼᱟ!
ᱟᱸᱪᱪᱷᱟ-ᱪᱷᱟ ᱜᱚᱝᱠᱮ, ᱦᱟᱡᱳᱜ ᱜᱚᱝᱜᱚ ᱴᱷᱤᱠ-ᱴᱷᱟᱠ ᱜᱮᱹᱭᱟ?
ᱦᱚᱭ-ᱦᱚᱭ᱾
ᱦᱮᱞᱳᱣ, ᱱᱤᱛᱳᱜ ᱴᱷᱤᱠ-ᱴᱷᱟᱠ ᱟᱸᱡᱚᱢᱚᱜ ᱠᱟᱱᱟ?
ᱦᱚᱭ-ᱦᱚᱭ ᱞᱟᱹᱭ ᱢᱮ, ᱦᱮᱸ ᱟᱸᱡᱚᱢ ᱫᱚ ᱟᱸᱡᱚᱢᱚᱜ ᱠᱟᱱ ᱝᱮᱹᱭᱟ ᱢᱮ ᱹᱮᱝᱠᱷᱟᱱ ᱟᱹᱰᱤ ᱵᱟᱹᱭ ᱫᱟ!
ᱟᱪᱼᱪᱷᱟ-ᱪᱷᱟ-ᱪᱷᱟ! ᱟᱪᱪᱷᱟ ᱜᱚᱝᱠᱮ, ᱛᱟᱞᱮ ᱱᱤᱭᱟᱹ ᱜᱟᱹᱲᱤᱡ ᱫᱚ ᱪᱮᱫ ᱠᱚᱢ ᱪᱤᱠᱟᱹ ᱵᱟᱲᱟᱭᱮᱜᱼᱟ?
ᱱᱚᱜᱼᱚᱭ ᱛᱷᱳᱲᱟ ᱱᱤᱛᱚᱜ ᱫᱚ ᱪᱮᱜ ᱮᱢ ᱪᱮᱠᱟᱭᱟ, ᱜᱤᱛᱤᱡ ᱵᱟᱲᱟ ᱜᱮ ᱦᱩᱭ ᱠᱟᱱᱟ! ᱟᱸᱜ ᱟᱫᱚ, ᱟᱢᱜᱮ ᱞᱟᱹᱭ ᱢᱮ!
ᱦᱮᱸ ᱜᱚᱝᱠᱮ ᱤᱧᱦᱚᱸ ᱟ. ᱠᱟᱹᱴᱤᱡ ᱤᱧ ᱡᱚᱢ ᱵᱟᱲᱟ ᱦᱮᱸ ᱜᱚᱝᱠᱮ, ᱤᱧ ᱦᱚᱸ ᱠᱟᱹᱴᱤᱡ ᱡᱚᱢ ᱵᱟᱲᱟ ᱠᱟᱛᱮᱜ, ᱫᱚᱫᱚ ᱠᱟᱹᱴᱤᱡ ᱤᱧ ᱜᱤᱛᱤᱡ ᱵᱟᱲᱟ ᱠᱟᱱ ᱜᱮᱹᱭᱟᱦ᱾ ᱟᱫᱚ ᱜᱚᱢᱠᱮ, ᱡᱚᱢ ᱵᱟᱲᱟ ᱫᱚ ᱦᱩᱭᱱᱟ ᱥᱮ ᱵᱟᱝ?
ᱦᱳᱭ-ᱦᱳᱭ, ᱡᱚᱢ ᱵᱟᱲᱟ ᱫᱚ ᱦᱩᱭᱱᱟ᱾ ᱟᱸ ᱟᱨ ᱪᱮᱜ ᱠᱳᱢ ᱡᱚᱢ ᱠᱮᱫᱟ?
ᱜᱚᱢᱠᱮ, ᱡᱚᱢ ᱫᱚ ᱦᱩᱭᱱᱮ ᱛᱮᱦᱮᱧ ᱫᱚ ᱴᱤᱡ ᱮᱹᱢ ᱵᱤᱞᱤ ᱟᱛᱮᱫ ᱠᱚ, ᱟᱹᱞᱩ ᱵᱷᱟᱹᱡᱤ ᱞᱮᱫ ᱛᱟᱞᱮᱭᱟ, ᱚᱱᱟ ᱠᱚᱜᱮᱞᱮ ᱡᱚᱢ ᱵᱟᱲᱟ ᱠᱮᱜᱼᱟ᱾
ᱟᱪᱪᱷᱟ-ᱟᱪᱪᱷᱟ, ᱟᱹᱰᱤ ᱱᱟᱯᱟᱭ ᱜᱮ, ᱦᱚᱭ! ᱛᱚ ᱟᱫᱚ ᱛᱟᱼᱞᱮ! ᱩᱸᱜ ᱪᱮᱜ ᱥᱟᱛᱟᱢ ᱱᱮᱞᱟᱝ ᱜᱟᱞᱢᱟᱨᱟᱜ? ᱛᱷᱳᱲᱟ ᱞᱟᱹᱭ ᱛᱟᱞᱟᱝ ᱢᱮ!
ᱥᱟᱫᱟᱢ ᱫᱚ ᱜᱚᱢᱠᱮ, ᱟᱞᱟᱝᱟᱜ ᱛᱮᱦᱮᱧ ᱫᱚ ᱞᱟᱝᱟᱜ 'ᱪᱟᱥᱵᱟᱥ' ᱤᱫᱤ ᱠᱟᱛᱮᱫ᱾ ᱟᱥᱥᱟ᱾
ᱟᱪᱪᱷᱟ ᱪᱟᱥᱵᱟᱥ ᱟᱥ ᱯᱟᱥ ᱤᱫᱤ ᱠᱟᱛᱮᱜ ᱢᱟ ᱛᱚᱵᱮ ᱞᱟᱹᱭᱢᱮ ᱟᱯᱮᱥᱮᱫ ᱦᱩᱲᱩ ᱨᱚᱦᱚᱭ ᱨᱮᱱᱟᱜ ᱤᱭᱟᱹ ᱪᱮᱫ ᱞᱮᱠᱟ ᱪᱟᱞᱟᱜ ᱠᱟᱱᱟ ᱯᱨᱤᱯᱤᱨᱤᱥᱚᱱ ᱪᱮᱫ ᱞᱮᱠᱟ ᱪᱟᱞᱟᱜ ᱠᱟᱱᱟ ᱟᱨ ᱜᱟᱹᱪᱷᱤ ᱠᱚᱯᱮ ᱜᱤᱰᱤ ᱠᱮᱫᱟᱟ ᱟᱨ ᱫᱟᱜ ᱫᱟᱭ ᱪᱮᱫ ᱞᱤᱠ ᱠᱟ ᱚᱱᱟ ᱠᱚ ᱛᱷᱳᱲᱟ ᱞᱟᱹᱭ ᱛᱟᱞᱟᱝ ᱢᱮ ᱮ ᱢᱤᱫ ᱢᱤᱱᱤᱴ ᱨᱮ ᱞᱟᱹᱭ ᱨᱮᱭᱟᱜ ᱪᱮᱥᱴᱟᱭ ᱛᱟᱞᱟᱝ ᱢᱮ ᱡᱮᱦᱮᱛᱩ ᱟᱢ ᱢᱤᱫ ᱢᱤᱱᱤᱴᱮᱢ ᱞᱟᱹᱭᱟ ᱤᱧ ᱢᱤᱫ ᱢᱤᱱᱤᱴ ᱤᱧ ᱞᱟᱹᱭᱼᱟ ᱟᱨ ᱵᱟᱠᱷᱟᱱ ᱫᱚ ᱛᱷᱳᱲᱟ ᱚᱱᱟᱹᱜ ᱠᱚᱞ ᱨᱮᱡᱮᱠᱴ ᱨᱮᱭᱟᱜ ᱥᱚᱢᱵᱷᱟᱵᱽᱵᱚᱱᱟ ᱛᱟᱦᱮᱸᱱ ᱠᱟᱱᱟ ᱮᱠᱷᱚᱱ ᱟᱡᱽᱼᱠᱚᱞ
ᱟᱪᱪᱷᱟ ᱟᱪᱪᱷᱟ ᱟᱪᱪᱷᱟ ᱜᱚᱢᱠᱮᱡ ᱪᱟᱥᱵᱟᱥ ᱫᱚ ᱟᱞᱮ ᱫᱚ ᱱᱚᱛᱮ ᱢᱟ ᱟᱪᱷᱲᱟ ᱛᱚᱞᱟ ᱵᱟᱝ ᱠᱟᱱ ᱛᱟᱞᱮᱭᱟ ᱟᱞᱮ ᱢᱟ ᱵᱟᱹᱫᱽᱲᱟᱹ ᱛᱚᱞᱟ ᱛᱟᱞᱮ ᱛᱮ ᱵᱟᱹᱫᱽᱲᱟᱹ ᱛᱚᱞᱟ ᱠᱚᱜᱮ ᱠᱟᱱᱟᱞᱮ ᱟᱫᱚ ᱦᱟᱨᱟ ᱦᱚᱸ ᱟᱹᱣᱨᱤ ᱦᱟᱨᱟᱜ ᱛᱟᱞᱮᱭᱟ ᱥᱮᱨᱚᱠᱚᱢ ᱟᱨ ᱢᱳᱴᱟᱢᱩᱴᱤ ᱫᱟᱜ ᱦᱚᱸ ᱟᱹᱣᱨᱤ ᱫᱟᱜᱚᱜ ᱛᱟᱞᱮᱭᱟ ᱠᱷᱮᱛ ᱫᱚ ᱮᱛᱮᱫ ᱚᱱᱟ ᱠᱷᱟᱹᱛᱤᱨ ᱛᱮ ᱟᱞᱮ ᱫᱚ ᱪᱟᱥ ᱠᱟᱹᱢᱤ ᱨᱮ ᱱᱤᱛᱳᱜ ᱫᱚ ᱟᱞᱮ ᱦᱟᱨᱟ ᱦᱟᱛᱟᱲ ᱟᱠᱟᱱᱟ ᱟᱨᱠᱤ ᱟᱹᱣᱨᱤ
ᱟᱪᱪᱷᱟ ᱟᱪᱪᱷᱟ ᱛᱚ ᱚᱱᱠᱟ ᱜᱮ ᱟᱞᱮᱥᱮᱫ ᱦᱚᱸ ᱫᱟᱜ ᱵᱟᱭ ᱫᱟᱜ ᱠᱷᱟᱹᱛᱤᱨ ᱛᱮ ᱪᱟᱥ ᱵᱟᱥ ᱠᱚᱫᱚ ᱛᱷᱳᱲᱟ ᱦᱟᱹᱯᱤᱫ ᱫᱚ ᱦᱟᱹᱯ ᱯᱤᱫ ᱫᱚ ᱢᱮᱱᱫᱚ ᱵᱷᱩᱞ ᱢᱟᱱᱮ ᱚᱱᱠᱟ ᱮᱢᱱᱤ ᱯᱤᱰᱷᱟᱹ ᱠᱚᱫᱚ ᱠᱚ ᱤᱭᱟᱹ ᱵᱟᱲᱟᱭᱮᱫ ᱠᱟᱱ ᱜᱮᱭᱟ ᱟᱨ ᱚᱱᱟ ᱪᱷᱟᱰᱟ ᱠᱟᱛᱮᱜ ᱫᱟᱜ ᱞᱮᱠᱷᱟᱱ ᱜᱮ ᱟᱫᱚ ᱜᱟᱹᱪᱷᱤ ᱠᱚᱫᱚ ᱞᱟᱹᱴᱩ ᱠᱟᱱ ᱜᱮᱭᱟ ᱥᱮ ᱛᱚᱞᱟ ᱠᱚᱫᱚ ᱞᱟᱹᱴᱩ ᱞᱟᱹᱴᱩ ᱵᱟᱲᱟ ᱟᱠᱟᱱ ᱜᱮᱭᱟ ᱟ ᱢᱳᱴᱟᱢᱩᱴᱤ ᱥᱟᱵ ᱠᱟᱜ ᱢᱮ ᱟᱨ ᱢᱤᱫ ᱦᱟᱯᱛᱟ ᱠᱷᱟᱱᱜᱮ ᱨᱚᱦᱚᱭ ᱜᱟᱱᱚᱜᱼᱟ
ᱮᱸ ᱦᱮᱸ
ᱟᱨ ᱚᱱᱟ ᱪᱷᱟᱰᱟ ᱠᱟᱛᱮᱜ ᱱᱚᱜ ᱚᱱᱟ ᱜᱮ ᱦᱩᱭᱩᱜ ᱠᱟᱱᱟ ᱡᱮ ᱫᱟᱜ ᱞᱮ ᱛᱤᱸᱜᱩ ᱟᱠᱟᱫᱟ ᱫᱟᱜ ᱞᱮᱠᱷᱟᱱ ᱜᱮ ᱟᱫᱚ ᱮᱠᱫᱚᱢ ᱯᱩᱨᱟᱹ ᱨᱟᱛᱵᱟᱛ ᱞᱮ ᱯᱷᱮᱰᱚᱜᱼᱟ ᱮᱠᱫᱚᱢ ᱪᱟᱥ ᱨᱮ ᱟᱫᱚ ᱫᱟᱜ ᱜᱮᱞᱮ ᱛᱟᱺᱜᱤ ᱟᱠᱟᱫᱟ ᱫᱟᱜ ᱛᱤᱱᱟᱹᱜ ᱫᱤᱱ ᱵᱟᱝ ᱦᱤᱡᱩᱜ ᱠᱟᱱᱟ ᱩᱱᱟᱹᱜ ᱫᱤᱱ ᱫᱚ ᱪᱟᱥ ᱵᱟᱥ ᱫᱚ ᱵᱟᱞᱮ ᱮᱦᱚᱵ ᱫᱟᱲᱤᱜ ᱠᱟᱱᱟ ᱟᱯᱮᱥᱮᱫ ᱪᱮᱫ ᱞᱮᱠᱟ?
ᱜᱚᱝᱠᱮ ᱟᱞᱮ ᱥᱮᱫ ᱦᱚᱸ ᱚᱱᱟᱜᱮ ᱠᱟᱛᱷᱟ ᱫᱚ ᱠᱟᱱ ᱢᱟᱱᱮ ᱛᱚᱞᱟ ᱢᱟ ᱦᱩᱰᱤᱧ ᱜᱮᱭᱟ ᱚᱱᱟ ᱢᱟ ᱠᱟᱛᱷᱟ ᱠᱟᱱ ᱜᱮᱭᱟ ᱢᱮᱱᱠᱷᱟᱱ ᱫᱟᱜ ᱦᱚᱸᱜ ᱵᱟᱭ ᱫᱟᱜᱮᱫ ᱫᱚ ᱟᱞᱮᱥᱮᱫ ᱢᱟ ᱥᱟᱼᱢᱟᱨᱥᱟᱞ ᱥᱮ ᱢᱤᱱᱤ ᱠᱚᱫᱚ ᱛᱚ ᱵᱟᱹᱱᱩᱜᱼᱟ ᱟᱨ ᱠᱮᱱᱮᱱ ᱫᱟᱜ ᱦᱚᱸ ᱵᱟᱭ ᱥᱮᱴᱮᱨ ᱞᱮᱭᱟ ᱜᱚᱢᱠᱮ ᱥᱮᱨᱢᱟ ᱡᱟᱹᱲᱤ ᱛᱮᱜᱮ ᱟᱥᱟ ᱵᱷᱚᱨᱥᱟ ᱛᱟᱞᱮ ᱟᱨ ᱚᱱᱟ ᱥᱮᱨᱢᱟ ᱡᱟᱹᱲᱤ ᱦᱚᱸ ᱵᱟᱭ ᱡᱟᱹᱲᱤᱭᱮᱫᱼᱟ ᱚᱱᱠᱟ ᱫᱚ ᱥᱤᱥᱤᱨ ᱫᱟᱜ ᱞᱮᱠᱟ ᱥᱮ ᱚᱱᱟ ᱫᱷᱩᱲᱤ ᱞᱚᱦᱚᱫ ᱞᱮᱠᱟᱭ ᱡᱟᱲᱤᱭᱮᱜᱼᱟ ᱟᱫᱚ ᱚᱱᱟᱛᱮ ᱟᱞᱮ ᱦᱚᱸ ᱪᱟᱥᱵᱟᱥ ᱫᱚᱞᱮ ᱦᱟᱹᱯᱤ ᱦᱟᱛᱟᱲ ᱟᱠᱟᱫ ᱜᱮᱭᱟ ᱟᱫᱚ ᱡᱟᱦᱟᱸᱭ ᱠᱚᱣᱟᱜ ᱢᱮᱱ ᱢᱮᱱᱟᱜᱼᱟ ᱚᱲᱟᱜ ᱠᱚᱨᱮ ᱥᱟᱵ ᱢᱟᱨᱥᱟᱞ ᱠᱚ ᱡᱟᱦᱟᱸᱭ ᱠᱚ ᱛᱮᱭᱟᱨ ᱠᱟᱜᱼᱟ ᱩᱱᱠᱩ ᱫᱚᱠᱚ ᱪᱟᱥᱮᱫ ᱜᱮᱭᱟ ᱟᱫᱚ ᱡᱩᱫᱤ ᱪᱟᱥ ᱦᱚᱸ ᱜᱟᱱᱚᱜᱼᱟ ᱡᱩᱫᱤ ᱩᱱᱠᱩ ᱴᱷᱮᱱ ᱠᱷᱚᱱ ᱫᱟᱜ ᱠᱚᱢ ᱦᱟᱛᱟᱣ ᱫᱟᱲᱮᱭᱟᱜᱼᱟ ᱟᱨᱠᱤ
ᱦᱳᱭ ᱚᱱᱟ ᱢᱟ ᱠᱟᱱ ᱜᱮ ᱟᱸᱻ ᱪᱮᱫ ᱠᱟᱴᱮ ᱮᱸᱜ ᱟᱜ ᱟᱢ ᱤᱧ ᱜᱚᱲᱚ ᱠᱟᱛᱮᱜ ᱜᱮᱛᱚ ᱪᱟᱥ ᱫᱚ ᱦᱩᱭᱩᱜᱼᱟ ᱪᱮᱫᱟᱜ ᱡᱮ ᱱᱚᱣᱟ ᱫᱚ ᱛᱟᱪᱷᱟᱲᱟ ᱫᱚ ᱢᱟᱱᱮ ᱡᱚᱛᱚ ᱦᱚᱲ ᱥᱟᱦᱟᱡᱚ ᱠᱟᱛᱮᱜ ᱜᱮ ᱪᱟᱥ ᱦᱩᱭᱩᱜ ᱛᱟᱵᱚᱱᱟ ᱪᱮᱫᱟᱜ ᱡᱮ ᱟᱢ ᱛᱷᱚᱲᱟᱧ ᱮᱢᱟᱢᱟ ᱫᱟᱜ ᱥᱮ ᱤᱧ ᱦᱚᱸ ᱛᱷᱚᱲᱟ ᱫᱟᱜ ᱟᱢᱮᱢ ᱤᱢᱟᱹᱧᱟ ᱡᱩᱚᱫᱤ ᱚᱱᱠᱟ ᱛᱟᱦᱮᱱ ᱠᱷᱟᱱ ᱟᱥᱮᱯᱟᱥᱮ ᱥᱮᱞᱚ ᱥᱟᱢᱵᱟᱥᱯᱤᱞ ᱠᱚ ᱛᱟᱦᱮᱱ ᱠᱷᱟᱱ ᱵᱟᱝᱠᱷᱟᱱ ᱫᱚ ᱪᱟᱥ ᱫᱚ ᱵᱟᱝ ᱦᱩᱭᱩᱜᱼᱟ ᱟᱹᱜ ᱤᱱᱟᱹ ᱪᱷᱟᱰᱟ ᱠᱟᱛᱮᱫ ᱫᱚ ᱟᱢ ᱟᱨ ᱥᱩᱫᱷᱩ ᱦᱩᱲᱩ ᱨᱮᱱᱟᱜ ᱜᱮ ᱪᱟᱥ ᱨᱮᱭᱟᱜ ᱯᱨᱤᱯᱟᱨᱮᱥᱚᱱ ᱦᱟᱛᱟᱣ ᱦᱩᱭᱩᱜ ᱠᱟᱱᱟ ᱥᱮ ᱮᱴᱟᱜ ᱠᱤᱪᱷᱩ ᱦᱚᱸᱯᱮ ᱪᱟᱥ ᱨᱮᱭᱟᱜ ᱜᱮ ᱪᱟᱥ ᱜᱮᱭᱟᱯᱮ?
ᱟᱫᱚ ᱱᱤᱛᱚᱜ ᱫᱚ ᱟᱯᱟᱛᱚᱛᱚ ᱥᱤᱡᱤᱱ ᱨᱮᱛᱚ ᱫᱚ ᱦᱳᱲᱳ ᱜᱮ ᱪᱟᱥ ᱦᱩᱭᱩᱜ ᱠᱟᱱᱟ ᱵᱟᱠᱷᱟᱱ ᱫᱚ ᱚᱱᱠᱟ ᱫᱚ ᱠᱷᱟᱱ ᱚᱠᱛᱚ ᱨᱮᱫᱚ ᱥᱟᱢᱟᱨ ᱥᱮᱞ ᱥᱩᱨ ᱨᱮ ᱢᱤᱫᱴᱮᱱ ᱢᱮᱱᱟᱜᱼᱟ ᱟᱫᱚ ᱚᱱᱟ ᱛᱮᱜᱮ ᱠᱷᱟᱱ ᱟᱞᱮ ᱥᱚᱵᱽᱡᱤ ᱠᱚᱫᱚᱞᱮ ᱪᱟᱥ ᱵᱟᱲᱟᱭ ᱜᱮᱭᱟ ᱠᱤᱪᱷᱩᱴᱟ ᱫᱚᱠᱟᱱ ᱠᱚ ᱤᱫᱤ ᱞᱟᱹᱜᱤᱫ ᱟᱨ ᱱᱤᱡᱮ ᱚᱲᱟᱜ ᱡᱚᱢ ᱵᱟᱲᱟ ᱞᱟᱹᱜᱤᱫ ᱦᱚᱸᱞᱮ ᱪᱟᱥ ᱫᱚᱞᱮ ᱪᱟᱥ ᱜᱮᱭᱟ ᱟᱨᱠᱤ
ᱦᱳᱭ ᱦᱳᱭ ᱪᱟᱥ ᱫᱚᱨᱠᱟᱨ ᱠᱟᱱ ᱜᱮᱭᱟ ᱪᱮᱫᱟᱜ ᱡᱮ ᱵᱟᱡᱟᱨ ᱨᱮ ᱡᱟᱦᱟᱸ ᱟᱡᱽᱠᱟᱞ ᱡᱟᱦᱟᱸ ᱟᱸᱜ ᱪᱟᱥᱩ ᱤᱭᱟᱹ ᱠᱚᱨᱮᱱᱟᱜ ᱡᱤᱱᱤᱥ ᱠᱚᱨᱮᱱᱟᱜ ᱯᱷᱚᱥᱚᱞ ᱠᱚᱨᱮᱱᱟᱜ ᱡᱟ ᱫᱟᱢ ᱛᱚ ᱚᱱᱟ ᱠᱷᱚᱡ ᱡᱟᱜᱮ ᱠᱟᱹᱣᱰᱤ ᱠᱚᱦᱚᱸ ᱵᱟᱧᱪᱟᱜᱼᱟ ᱪᱮᱫᱟᱜ ᱡᱮ ᱟᱵᱚ ᱫᱷᱚ ᱠᱟᱹᱢᱤ ᱡᱚᱝ ᱦᱚᱲ ᱠᱟᱱᱟ ᱵᱩᱱ ᱵᱚᱱ ᱵᱟᱧᱪᱟᱣ ᱠᱟᱛᱮᱜ ᱵᱚᱱ ᱡᱚᱢᱟ, ᱩᱱᱟᱹᱜ ᱜᱮ ᱵᱷᱟᱜᱤ ᱟᱵᱚ ᱞᱟᱹᱜᱤᱫ ᱜᱮ ᱾ ᱛᱚ ᱚᱱᱟ ᱠᱷᱟᱹᱛᱤᱨ ᱛᱮ ᱟᱨ ᱱᱚᱜᱼᱚᱭ ᱡᱟᱦᱟᱸ ᱪᱟᱥᱵᱟᱥ ᱨᱮ ᱟᱯᱮ ᱫᱚ ᱪᱟᱥᱵᱟᱥ ᱫᱚ ᱢᱮᱱᱫᱚ ᱡᱟᱦᱟᱸ ᱳᱞᱰ ᱯᱚᱫᱽᱫᱷᱚᱛᱤ ᱛᱮ ᱢᱮᱱᱫᱚ ᱢᱟᱨᱤ ᱞᱮᱠᱟ ᱢᱟᱨᱤ ᱯᱚᱫᱽᱫᱷᱚᱛᱤ ᱛᱮᱜᱮ ᱯᱮ ᱪᱟᱥᱟ ᱛᱟᱭᱛᱚ ᱾ ᱢᱟᱱᱮ ᱟᱞᱮᱦᱚᱸ ᱢᱟᱨᱮ ᱯᱚᱫᱽᱫᱷᱚᱛᱤ ᱛᱮᱜᱮᱞᱮ ᱪᱟᱥ ᱮᱫᱟ, ᱢᱮᱱᱠᱷᱟᱱ ᱱᱚᱣᱟ ᱡᱟᱦᱟᱸ ᱚᱨᱜᱟᱱᱤᱠ ᱩᱸ ᱤᱭᱟᱹ ᱪᱟᱥ ᱚᱱᱟᱫᱚᱢ ᱟᱸᱡᱚᱢ ᱟᱠᱟᱫᱟ ᱥᱮ ᱵᱟᱝ?
ᱚᱨᱜᱟᱱᱤᱠ ᱪᱟᱥ ᱫᱚ ᱜᱚᱢᱠᱮ ᱚᱠᱟ ᱞᱮᱠᱟ ᱠᱟᱹᱴᱤᱡ ᱞᱟᱹᱭ ᱯᱩᱥᱴᱟᱹᱣ ᱟᱹᱧ ᱠᱷᱟᱱᱮᱢ ᱱᱟᱯᱟᱭ ᱠᱚᱜ ᱫᱚ ᱠᱟᱴᱤᱡ, ᱦᱚᱭᱛᱚ ᱵᱟᱹᱧ ᱟᱡᱚᱢ ᱛᱤᱭᱳ ᱠᱟᱜᱼᱟ ᱡᱟᱹᱱᱤᱡ ᱠᱷᱟᱱ ᱾
ᱦᱚᱭ ᱚᱨᱜᱟᱱᱤᱠ ᱪᱟᱥ ᱫᱚ ᱱᱚᱝᱠᱟ ᱱᱟᱜ ᱡᱤᱱᱤᱥ ᱠᱟᱱᱟ ᱡᱮ ᱱᱚᱜᱼᱚᱭ ᱥᱟᱵ ᱠᱟᱜ ᱢᱮ ᱟᱵᱩ ᱞᱟᱦᱟᱛᱮ ᱦᱩᱭᱩᱜ ᱠᱟᱱᱟᱸ ᱛᱟᱦᱮᱱᱟ ᱱᱚᱣᱟ ᱜᱮ ᱡᱚᱭᱵᱚ ᱥᱟᱨ ᱫᱤᱭᱮ ᱡᱟᱦᱟᱸ ᱪᱟᱥ ᱟᱨᱠᱤ ᱢᱮᱱᱫᱚ ᱱᱚᱜᱼᱚᱝᱠᱟ ᱠᱟᱛᱮᱜ ᱢᱟᱱᱮ ᱱᱤᱡᱮᱛᱮ ᱥᱟᱨ ᱵᱮᱱᱟᱣ ᱠᱟᱛᱮᱫ ᱢᱮᱱᱫᱚ ᱡᱚᱭᱵᱚ ᱥᱟᱨ ᱩᱱᱠᱩ ᱞᱮᱸᱰᱷᱮᱫ ᱠᱚ ᱫᱤᱭᱮ ᱪᱟᱥ ᱰᱟᱝᱨᱟ ᱢᱮᱨᱚᱢ ᱠᱚᱣᱟᱜ ᱢᱚᱞ ᱢᱩᱛᱨᱚ ᱥᱮ ᱦᱚᱲ ᱠᱚᱣᱟᱜ ᱢᱚᱞ ᱢᱩᱛᱨᱚ ᱚᱱᱠᱟ ᱚᱱᱠᱟ ᱤᱭᱟᱹ ᱠᱟᱛᱮ ᱵᱮᱱᱟᱣ ᱠᱟᱛᱮᱫᱼᱼ ᱟᱫᱚ ᱚᱱᱟ ᱫᱤᱭᱮ ᱪᱟᱥ ᱾ ᱠᱟᱛᱮ ᱡᱟᱦᱟᱸ ᱤᱭᱟᱹ ᱦᱩᱭᱩᱜ ᱠᱟᱱᱟ ᱢᱮᱱ ᱫᱚ ᱮᱠᱷᱚᱱ ᱴᱨᱮᱱᱰᱤᱝ ᱨᱮ ᱚᱱᱟ ᱢᱮᱱᱟᱜ ᱟᱠᱟᱫᱟ, ᱟᱨ ᱚᱱᱟ ᱨᱮᱱᱟᱜ ᱡᱟᱦᱟᱸ ᱯᱷᱚᱥᱚᱞ ᱨᱮᱭᱟᱜ ᱫᱟᱢ ᱥᱟᱵ ᱠᱟᱜ ᱢᱮ ᱚᱞᱨᱮᱰᱤ ᱯᱚᱫᱽᱫᱷᱚᱛᱤ ᱛᱤᱛᱮ ᱡᱩᱫᱤ ᱟᱞᱩ ᱢᱟᱱᱮ ᱱᱚᱨᱢᱮᱞ ᱟᱞᱩ ᱫᱟᱢ ᱦᱳᱭᱜ ᱠᱟᱱᱟ ᱠᱩᱲᱤ ᱴᱟᱠᱟ᱾ ᱟᱨ ᱚᱨᱜᱟᱱᱤᱠ ᱯᱚᱫᱽᱫᱷᱚᱛᱤ ᱛᱮ ᱡᱩᱚᱫᱤ ᱟᱞᱩ ᱡᱩᱫᱤ ᱪᱟᱥᱟ, ᱚᱱᱟ ᱫᱟᱢ ᱦᱩᱭᱩᱜᱜ ᱠᱟᱱᱟ ᱟᱥᱤ ᱴᱟᱠᱟ ᱠᱮᱡᱤ ᱾
ᱟᱪᱪᱷᱟ ᱟᱪᱪᱷᱟ ᱟᱪᱪᱷᱟ ᱟᱪᱪᱷᱟ ᱾
ᱛᱚ ᱯᱨᱚᱯᱷᱤᱴ ᱫᱚ ᱢᱮᱱᱟᱜ ᱠᱟᱜ ᱜᱮᱭᱟ ᱚᱨᱜᱟᱱᱤᱠ ᱯᱚᱫᱽᱫᱷᱚᱛᱤ ᱛᱤᱛᱮ ᱾
ᱟᱪᱪᱷᱟ ᱟᱪᱪᱷᱟ ᱟᱪᱪᱷᱟ ᱟᱪᱪᱷᱟ, ᱟᱫᱚ ᱜᱚᱝᱠᱮ ᱫᱚ ᱠᱟᱛᱷᱟ ᱫᱚ ᱦᱩᱭᱩᱜ ᱠᱟᱱᱟ ᱱᱚᱣᱟ ᱚᱨᱜᱟᱱᱤᱠ ᱯᱷᱟᱨᱢ ᱟᱨ ᱱᱚᱱ ᱚᱨᱜᱟᱱᱤᱠ ᱯᱷᱟᱨᱢ ᱡᱟᱦᱟᱱᱟᱜ ᱠᱟᱛᱷᱟᱢ ᱞᱟᱹᱭ ᱠᱮᱜᱟ, ᱚᱱᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜ ᱟᱹᱰᱤ ᱱᱟᱯᱟᱭ ᱠᱟᱛᱷᱟᱢ ᱥᱟᱵ ᱨᱟᱠᱟᱵ ᱟᱠᱟᱫᱟ, ᱱᱤᱛᱚᱜ ᱫᱚ ᱚᱱᱟ ᱨᱮᱱᱟᱜ ᱟᱞᱚᱪ ᱜᱟᱞᱚᱪ ᱨᱮᱱᱟᱜ ᱮᱜ ᱢᱤᱫᱴᱮᱱ ᱡᱟᱹᱨᱩᱲ ᱢᱮᱱᱟᱜᱼᱟ᱾ ᱟᱨᱠᱤ ᱪᱮᱫᱟᱜ ᱥᱮ ᱱᱤᱛᱚᱜ ᱟᱵᱚᱣᱟᱜ ᱫᱤᱱᱟᱹᱢ ᱫᱤᱱ ᱡᱤᱭᱚᱱ ᱨᱮ ᱡᱟᱦᱟᱸ ᱞᱮᱠᱟ ᱟᱵᱚ ᱨᱟᱥᱟᱭᱱᱤᱠ ᱥᱟᱨ ᱛᱮᱵᱚᱱ ᱡᱚᱢ ᱤᱫᱤᱭᱮᱫᱟ ᱚᱱᱟ ᱠᱚ ᱟᱵᱚ ᱥᱚᱱᱛᱚᱨ ᱛᱟᱦᱮᱱ ᱦᱩᱭᱩᱜ ᱛᱟᱵᱚᱱᱟ ᱚᱱᱟ ᱡᱤᱱᱤᱥ ᱠᱷᱚᱱᱟᱜ ᱾ ᱟᱨᱠᱤ
ᱦᱚᱭ ᱦᱚᱭ ᱛᱚ ᱚᱱᱟ ᱞᱟᱹᱜᱤᱫ ᱛᱮ ᱤᱧ ᱦᱚᱧ ᱢᱚᱱᱮᱭᱟ ᱡᱮ ᱤᱧ ᱦᱚᱸ ᱢᱟᱱᱮ ᱤᱱᱴᱟᱨᱮᱥᱴ ᱡᱟᱜᱟᱣ ᱟᱹᱧ ᱠᱟᱱ ᱜᱮᱭᱟ, ᱚᱱᱟ ᱚᱨᱜᱟᱱᱤᱠ ᱪᱟᱥ ᱛᱮᱫ ᱢᱟᱱᱮ ᱤᱧᱦᱚ ᱞᱟᱦᱟᱛᱮ ᱯᱩᱥᱴᱤ ᱵᱟᱜᱟᱱᱤᱧ ᱵᱮᱱᱟᱣ ᱞᱮᱫᱜ ᱜᱮᱭᱟ ᱯᱩᱥᱴᱤ ᱵᱟᱜᱟᱱ ᱨᱮ ᱟᱭᱢᱟ ᱠᱤᱪᱷᱩᱤᱧ ᱨᱚᱦᱚᱭᱮᱫ ᱠᱟᱱ ᱛᱟᱦᱮᱱᱟ ᱢᱟᱱᱮ ᱤᱧ ᱫᱚ ᱚᱲᱟᱜ ᱨᱮᱜᱤᱧ ᱵᱮᱱᱟᱣ ᱞᱮᱫᱟ ᱢᱮᱱᱠᱷᱟᱱ
ᱡᱚᱢ ᱧᱩ ᱠᱚᱫᱚ ᱢᱟᱱᱮ ᱚᱲᱟᱜ ᱨᱮ ᱞᱟᱹᱜᱤᱫ ᱫᱚ ᱮᱱᱟᱯ ᱢᱟᱱᱮ ᱚᱲᱟᱜ ᱨᱮ ᱞᱟᱹᱜᱤᱫ ᱫᱚ ᱦᱩᱭᱩᱜ ᱠᱟᱱ ᱛᱟᱦᱮᱱ ᱜᱮᱭᱟ ᱾ ᱢᱟᱱᱮ ᱤᱱᱟᱹ ᱥᱮᱴᱟ ᱠᱟᱛᱮ ᱯᱩᱥᱴᱤ ᱵᱟᱜᱟᱱ ᱨᱮ ᱱᱚᱶᱟ ᱠᱚ ᱛᱟᱦᱮᱸ ᱠᱟᱱ ᱛᱤᱧᱟᱹ ᱥᱟᱵ ᱠᱟᱜ ᱢᱟᱱᱮ ᱢᱮᱱᱟᱜ ᱛᱤᱧᱟᱹ ᱟᱫᱚ ᱮ ᱚᱱᱟᱨᱤᱧ ᱫᱚᱦᱚᱭ ᱠᱟᱫᱟ ᱩᱞ ᱠᱟᱱᱴᱷᱟᱲ ᱮ ᱯᱮᱭᱟᱨᱟ ᱟᱨ ᱠᱟᱨᱤᱭᱟ ᱛᱟᱨᱯᱚᱨᱮ ᱱᱚᱣᱟᱠᱩ ᱤᱱᱟᱹ ᱪᱷᱟᱰᱟ ᱠᱟᱛᱮᱜ ᱟᱨ ᱡᱟᱦᱟᱸ ᱥᱤᱡᱮᱱ ᱳᱣᱟᱭᱤᱡ ᱡᱟᱦᱟᱸ ᱯᱷᱚᱥᱚᱞ ᱠᱚ ᱛᱟᱦᱮᱱᱟ ᱛᱚ ᱚᱱᱟ ᱠᱚᱫᱚᱼᱼ ᱛᱚ ᱦᱟᱸᱜ ᱤᱧ ᱨᱚᱦᱚᱭ ᱜᱮᱭᱟ, ᱛᱚ ᱱᱚᱜᱼᱚᱭ ᱢᱤᱫᱴᱮᱱ ᱠᱟᱹᱴᱤᱡ ᱛᱟᱞᱟᱝ ᱢᱤᱫᱴᱮᱱ ᱮᱲᱤᱭᱟ ᱨᱮ ᱯᱟᱸᱪ ᱠᱟᱴᱷᱟ ᱮᱨᱤᱭᱟ ᱨᱮ ᱤᱧᱟᱹᱜ ᱢᱤᱫᱼᱼ ᱢᱤᱫᱴᱮᱱ ᱚᱱᱠᱟ ᱤᱭᱟᱹ ᱢᱮᱱᱟᱜ ᱛᱤᱧᱟ ᱚᱨᱜᱟᱱᱤᱠ ᱯᱷᱟᱨᱢ ᱞᱮᱠᱟᱧ ᱵᱮᱱᱟᱣ ᱠᱟᱫᱟ ᱟᱨᱠᱤ ᱚᱲᱟᱜ ᱨᱮᱜᱮ ᱾ ᱟᱫᱚ ᱤᱧ ᱫᱚ ᱛᱚ ᱵᱟᱦᱨᱮ ᱨᱮᱧ ᱛᱟᱦᱮᱱᱟ ᱡᱚᱠᱷᱚᱱ ᱜᱮ ᱟᱫᱚ ᱚᱲᱟᱜ ᱤᱧ ᱪᱟᱞᱟᱜᱼᱟ ᱟᱫᱚᱧ ᱧᱮᱞ ᱵᱟᱲᱟᱭ ᱜᱮᱭᱟ ᱾ ᱪᱮᱫᱟᱜ ᱡᱮ ᱚᱲᱟᱜ ᱨᱮᱫᱚ ᱤᱧ ᱚᱱᱟ ᱨᱮᱫᱚ ᱫᱮᱠ ᱵᱷᱟᱞ ᱫᱚ ᱤᱧ ᱵᱩᱰᱤ ᱜᱚ ᱜᱮ ᱫᱮᱠᱷᱵᱷᱟᱞᱟᱭ ᱾
ᱟᱪᱪᱷᱟ, ᱟᱪᱪᱷᱟ ᱟᱪᱪᱷᱟ ᱾ ᱜᱚᱝᱠᱮ ᱠᱟᱛᱷᱟ ᱫᱚ ᱦᱳᱭᱳᱜ ᱠᱟᱱᱟ ᱡᱟᱦᱟᱸ ᱚᱨᱜᱟᱱᱤᱠ ᱯᱷᱟᱨᱢ ᱡᱟᱦᱟᱸ ᱞᱟᱹᱠᱛᱤᱭᱟᱜ ᱠᱟᱱᱟᱼᱼ ᱛᱚ ᱚᱱᱟ ᱫᱤᱠ ᱫᱤᱭᱮ ᱛᱚ ᱟᱵᱚ ᱠᱟᱹᱴᱤᱡᱼᱼ ᱠᱷᱚᱸᱫᱽᱨᱚᱱ ᱫᱚᱨᱠᱟᱨᱚᱜ ᱠᱟᱱ ᱛᱟᱵᱚᱱᱟ ᱚᱱᱟ ᱠᱚ ᱵᱟᱵᱚᱱ ᱠᱷᱚᱸᱫᱽᱨᱚᱱ ᱞᱮᱠᱷᱟᱱ ᱚᱱᱟ ᱠᱚ ᱫᱤᱠ ᱫᱤᱭᱮᱼᱼ ᱠᱟᱹᱴᱤᱡ ᱵᱟᱵᱚᱱ ᱧᱮᱞ ᱞᱮᱠᱷᱟᱱ ᱥᱮ ᱟᱵᱚ ᱫᱚ ᱚᱱᱟ ᱠᱚ ᱴᱷᱤᱠᱼᱼ ᱴᱷᱮᱠ ᱵᱟᱵᱚᱱ ᱪᱟᱥ ᱦᱚ ᱫᱟᱲᱮᱭᱟᱜᱼᱟ ᱮᱠᱷᱟᱱ ᱚᱱᱟ ᱠᱚᱨᱮᱱᱟᱜ ᱛᱤᱱᱟᱹᱜ ᱞᱟᱹᱠᱛᱤ ᱢᱮᱱᱟᱜᱼᱟ ᱚᱠᱟ ᱚᱠᱟ ᱨᱮ ᱪᱮᱫ? ᱵᱚᱱ ᱢᱮᱥᱟᱣᱟᱜᱼᱟ ᱚᱠᱟ ᱞᱮᱠᱟ ᱛᱮ ᱥᱟᱨ ᱵᱚᱱ ᱵᱮᱱᱟᱣᱟ ᱚᱨᱜᱟᱱᱤᱠ ᱥᱟᱨ ᱦᱮᱸᱥᱮ ᱛᱚ ᱚᱱᱟ ᱠᱚ ᱱᱤᱭᱟᱹ ᱠᱟᱹᱴᱤᱡ ᱟᱵᱚ ᱛᱩᱞᱟᱹ ᱡᱚᱠᱷᱟ ᱦᱩᱭᱩᱜ ᱛᱟᱵᱱᱟ ᱛᱚᱵᱮ ᱱᱟ ᱛᱚ ᱟᱵᱚ ᱵᱮᱱᱟᱣ ᱠᱟᱛᱮ ᱵᱚᱱ ᱪᱟᱥ ᱟᱵᱟᱫ ᱨᱮᱵᱚᱱ ᱰᱟᱦᱟᱲ ᱵᱚᱱᱟ ᱥᱮ
ᱦᱳᱭ ᱦᱳᱭ ᱦᱳᱭ ᱚᱱᱟ ᱫᱚ ᱫᱚᱨᱠᱟᱨ ᱠᱟᱱ ᱜᱮᱭᱟ ᱟᱵᱚᱣᱟᱜ ᱦᱳᱭ ᱦᱳᱭ ᱴᱨᱮᱱᱤᱝ ᱦᱟᱛᱟᱣ ᱫᱚᱨᱠᱟᱨ ᱠᱟᱱ ᱜᱮᱭᱟ ᱮᱸ ᱪᱮᱫᱟᱜ ᱡᱮ ᱡᱮ ᱱᱚᱣᱟ ᱫᱚ ᱢᱤᱫᱴᱮᱱ ᱢᱤᱫᱴᱮᱱ ᱪᱟᱥ ᱫᱚ ᱢᱤᱫᱴᱮᱱ ᱟᱵᱩ ᱡᱟᱦᱟᱸ ᱞᱮᱠᱟ ᱵᱩᱱ ᱢᱚᱱᱮᱭᱟ ᱡᱮ ᱮᱸ ᱠᱷᱮᱛ ᱨᱮ ᱵᱟᱹᱫᱽ ᱨᱮ ᱦᱩᱲᱩ ᱢᱟᱱᱮ ᱮᱸ ᱤᱭᱟᱹ ᱠᱮᱫᱟ ᱮᱸ ᱠᱷᱮ ᱱᱟᱦᱮᱞ ᱛᱮᱢ ᱥᱤ ᱠᱮᱫᱟ ᱟᱨ ᱦᱩᱲᱩᱢ ᱵᱤᱫ ᱞᱮᱠᱷᱟᱡ ᱜᱮ ᱚᱱᱠᱟ ᱡᱚᱜᱼᱟ ᱚᱱᱟ ᱫᱚ ᱵᱟᱝ ᱠᱟᱱᱟ᱾ ᱢᱤᱫᱴᱮᱱ ᱢᱤᱫᱴᱮᱱ ᱢᱤᱫᱴᱮᱱ ᱯᱟᱨᱚᱥᱮᱥ ᱛᱟᱦᱮᱱᱟ ᱡᱟᱦᱟᱸ ᱯᱚᱨᱚᱥᱮᱥ ᱢᱤᱫᱴᱮᱱ ᱤᱭᱟᱹ ᱯᱚᱫᱽᱫᱷᱚᱛᱤ ᱛᱮᱢ ᱪᱟᱥ ᱞᱮᱠᱷᱟᱡ ᱡᱮᱢᱚᱱ ᱯᱚᱫᱽᱫᱷᱚᱛᱤ ᱛᱮᱢ ᱪᱟᱥᱟ ᱛᱮᱢᱚᱱ ᱯᱷᱚᱥᱚᱞ ᱯᱷᱞᱟᱜᱼᱟ᱾ ᱛᱚ ᱱᱚᱜᱼᱚᱭ ᱱᱚᱣᱟ ᱢᱤᱫᱴᱮᱱ ᱟᱹᱰᱤ ᱢᱤᱫᱴᱮᱱ ᱤᱭᱟᱹ ᱱᱟᱯᱟᱭ ᱤᱭᱟᱹ ᱠᱟᱱᱟ ᱡᱮ ᱚᱨᱜᱟᱱᱤᱠ ᱯᱚᱫᱽᱫᱷᱚᱛᱤ ᱛᱮᱫᱚ? ᱯᱷᱚᱞᱚᱱ ᱫᱚ ᱡᱮ ᱟᱹᱰᱤ ᱠᱷᱚᱡ ᱟᱹᱰᱤ ᱯᱷᱚᱞᱚᱱ ᱦᱩᱭᱩᱜ ᱛᱟᱢᱟ ᱚᱱᱠᱟ ᱫᱚ ᱵᱟᱝ ᱯᱷᱚᱞᱚᱱ ᱫᱚ ᱠᱚᱢᱚᱜ ᱛᱟᱢᱟ᱾ ᱪᱮᱫᱟᱜ ᱡᱮ ᱦᱩᱭᱩᱜ ᱠᱟᱱᱟ ᱡᱮ ᱱᱤᱭᱟᱹ ᱡᱟᱦᱟᱸ ᱯᱷᱚᱞᱚᱱ ᱨᱮᱱᱟᱜ ᱥᱮ ᱥᱟᱭᱤᱡ ᱠᱚᱨᱮᱱᱟᱜ ᱡᱩᱫᱤᱢ ᱵᱮᱯᱟᱨ ᱮᱢ ᱧᱮᱞᱟ ᱚᱱᱟ ᱠᱚᱨᱮᱱᱟᱜ ᱥᱟᱭᱤᱡ ᱥᱮ ᱯᱷᱚᱞᱚᱱ ᱠᱚᱨᱮᱱᱟᱜ ᱫᱚ ᱛᱷᱚᱲᱟ᱾ ᱮᱸ ᱱᱚᱣᱟ ᱡᱟᱦᱟᱸ ᱠᱤᱴᱱᱟᱥᱩᱠ ᱫᱤᱭᱮ ᱥᱮ ᱥᱟᱨ ᱫᱤᱭᱮ ᱵᱚᱱ ᱨᱚᱦᱚᱭᱟ ᱚᱱᱟ ᱠᱷᱚᱡ ᱫᱚ ᱠᱟᱹᱴᱤᱡᱚᱜᱼᱟ᱾
ᱦᱩᱸ
ᱦᱳᱭ ᱥᱮ
ᱠᱟᱨᱚ ᱦᱮᱸ ᱮᱠᱫᱚᱢ ᱡᱟᱦᱟᱸ ᱟᱵᱚ ᱠᱤᱴᱱᱟᱥᱚᱠ ᱵᱟ ᱟᱞᱟᱫᱟ ᱥᱟᱨ ᱡᱚ ᱥᱟᱨ ᱠᱟᱛᱮ ᱵᱚᱱ ᱮᱢᱟᱜ ᱠᱟᱱᱟ ᱥᱮ ᱚᱱᱟ ᱠᱚᱫᱚ ᱡᱤᱱᱤᱥ ᱠᱚᱫᱚ ᱢᱟᱨᱟᱝ ᱦᱩᱭᱩᱜ ᱠᱟᱱᱟ ᱚᱞᱯᱚ ᱥᱚᱢᱚᱭ ᱨᱮ ᱢᱟᱨᱟᱝᱚᱜ ᱠᱟᱱᱟ ᱚᱱᱟ ᱨᱮᱱᱟᱜ ᱜᱩᱱᱚᱜᱚᱛᱚ ᱢᱟᱱ ᱫᱚ ᱵᱟᱝ ᱢᱟᱨᱟᱝᱚᱜ ᱠᱟᱱᱟ ᱡᱟᱥᱴ ᱯᱷᱚᱞ ᱛᱮᱫ ᱜᱮ ᱢᱟᱨᱟᱝ ᱚᱜ ᱠᱟᱱᱟ ᱢᱮᱱᱠᱷᱟᱱ ᱟᱵᱚ ᱡᱳᱭᱵᱚ ᱥᱟᱨ ᱛᱮ ᱡᱟᱦᱟᱸ ᱡᱤᱱᱤᱥ ᱵᱚᱱ ᱛᱮᱭᱟᱨ ᱦᱚᱪᱚᱭᱮᱫᱟ ᱚᱱᱟ ᱫᱚ ᱦᱩᱰᱤᱧ ᱜᱮ ᱨᱮᱦᱚᱸ ᱢᱮᱱᱠᱷᱟᱱ ᱚᱱᱟ ᱨᱮᱱᱟᱜ ᱜᱩᱱᱚᱜᱚᱛᱚ ᱢᱟᱱᱛᱮ ᱟᱵᱚᱣᱟᱜ ᱦᱚᱲᱢᱚ ᱠᱷᱤᱛ ᱨᱮ ᱟᱹᱰᱤ ᱱᱟᱯᱟᱭᱟ᱾
ᱦᱳᱭ ᱦᱳᱭ
ᱛᱚ ᱚᱱᱟ ᱢᱟ ᱠᱟᱱ ᱜᱮ ᱢᱤᱫᱴᱮᱱ ᱟᱹᱰᱤ ᱤᱭᱟᱹ ᱠᱟᱱ ᱜᱮ ᱤᱱᱟᱹ ᱪᱷᱟᱰᱟ ᱠᱟᱛᱮᱜ ᱤᱧᱤᱧ ᱢᱚᱱᱮᱭᱟ ᱡᱮ ᱡᱚᱛᱚ ᱚᱲᱟᱜ ᱨᱮᱜᱮ ᱢᱤᱫᱴᱮᱱ ᱠᱟᱛᱮᱫ ᱯᱩᱥᱴᱤ ᱵᱟᱜᱟᱱ ᱛᱟᱦᱮᱱ ᱢᱟ᱾
ᱮᱠᱫᱚᱢ ᱮᱠᱫᱚᱢ ᱮᱠᱫᱚᱢ ᱚᱱᱟ ᱠᱚᱫᱚ ᱮᱠᱫᱚᱢ ᱮᱠᱫᱚᱢ ᱱᱚᱣᱟ ᱫᱚ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱠᱮᱫᱟ ᱜᱚᱝᱠᱮ᱾ ᱛᱚᱵᱮ ᱱᱚᱣᱟ ᱫᱚ ᱡᱷᱚᱛᱚ ᱦᱚᱲ ᱡᱩᱚᱫᱤ ᱟᱵᱚᱣᱟᱜ ᱦᱚᱲᱢᱚ ᱵᱟᱨᱮ ᱛᱮᱵᱚᱱ ᱪᱤᱱᱛᱟᱹ ᱵᱷᱟᱵᱱᱟ ᱞᱮᱠᱷᱟᱱ? ᱛᱟᱦᱚᱞᱮ ᱟᱵᱚᱣᱟᱜ ᱫᱚ ᱱᱤᱥᱪᱚᱭ ᱢᱤᱫᱴᱮᱱ ᱯᱩᱥᱴᱤ ᱵᱟᱜᱟᱱ ᱟᱵᱚᱣᱟᱜ ᱛᱮᱭᱟᱨ ᱫᱚᱨᱠᱟᱨ ᱢᱮᱱᱟᱜᱼᱟ᱾ ᱠᱟᱨᱚᱱ ᱦᱤᱛᱚᱜ ᱵᱟᱡᱟᱨ ᱨᱮ ᱥᱟᱦᱟᱨ ᱱᱟᱜᱟᱨ ᱨᱮᱢ ᱪᱟᱞᱟᱜᱼᱟ᱾ ᱚᱠᱟ ᱞᱮᱠᱟᱱᱟᱜ ᱠᱚ ᱚᱠᱟ ᱠᱷᱚᱱ ᱠᱚ ᱛᱮᱭᱟᱨ ᱟᱹᱜᱩᱭ ᱞᱮᱠᱟ ᱚᱠᱟ ᱞᱮᱠᱟ ᱠᱟᱛᱮᱫ ᱚᱠᱟ ᱪᱮᱫ ᱥᱟᱨ ᱠᱚ ᱮᱢ ᱠᱟᱜᱼᱟ ᱚᱱᱟ ᱢᱟ ᱵᱟᱢ ᱵᱟᱲᱟᱭᱟ᱾ ᱛᱟᱦᱞᱮ ᱚᱱᱟ ᱠᱚ ᱡᱩᱫᱤᱢ ᱡᱚᱢ ᱞᱮᱠᱷᱟᱱ ᱢᱮᱱᱠᱷᱟᱱ ᱟᱢᱟᱜ ᱦᱚᱲᱢᱚ ᱢᱟ ᱵᱟᱹᱲᱤᱡᱚᱜ ᱜᱮᱭᱟ ᱥᱟᱶᱛᱮ ᱟᱢᱟᱜ ᱡᱤᱣᱤᱫ ᱵᱟᱧᱪᱟᱣ ᱨᱮᱱᱟᱜ ᱟᱹᱭᱩ ᱦᱚᱸ ᱠᱚᱢ ᱤᱫᱤᱜᱼᱟ ᱛᱟᱦᱚᱞᱮ ᱚᱱᱟ᱾ ᱠᱚ ᱫᱷᱮᱭᱟᱱ ᱨᱮ ᱫᱚᱦᱚ ᱠᱟᱛᱮᱫ ᱞᱮᱠᱷᱟᱱ ᱟᱢ ᱢᱤᱫᱴᱮᱱ ᱯᱩᱥᱴᱤ ᱵᱟᱜᱟᱱ ᱫᱚ ᱮᱠᱫᱚᱢ ᱛᱮᱭᱟᱨ ᱞᱟᱹᱠᱛᱤᱜᱼᱟ᱾
ᱦᱳᱭ ᱦᱳᱭ ᱦᱳᱭ ᱯᱩᱥᱴᱤ ᱵᱟᱜᱟᱱ ᱵᱟᱢ ᱨᱚᱦᱚᱭ ᱞᱮᱠᱷᱟᱱ ᱥᱮ ᱚᱱᱠᱟ᱾ ᱪᱮᱫᱟᱜ ᱡᱮ ᱟᱵᱩ ᱫᱚ ᱧᱮᱞ ᱢᱮ ᱟᱢ ᱦᱚᱸ ᱟᱢ ᱦᱚᱸ ᱤᱧ ᱦᱚᱸ ᱵᱟᱱᱟ ᱦᱚᱲ ᱜᱤ ᱡᱩᱫᱤ ᱵᱟᱡᱟᱨᱞᱟᱝ ᱪᱟᱞᱟᱜᱼᱟ ᱡᱩᱫᱤ ᱵᱟᱨᱭᱟ ᱵᱮᱸᱜᱟᱲ ᱛᱟᱦᱮᱱ ᱠᱷᱟᱡ ᱢᱤᱫ ᱢᱤᱫᱴᱮᱱ ᱛᱤᱡᱩ ᱵᱮᱸᱜᱟᱲ ᱛᱟᱦᱮᱱ ᱠᱷᱟᱱ ᱟᱨ ᱢᱤᱫᱴᱮᱱ ᱢᱟᱱᱮ ᱵᱟᱝ ᱛᱤᱡᱩ ᱵᱮᱸᱜᱟᱲ ᱛᱟᱦᱮᱱ ᱠᱷᱟᱱ ᱛᱚ ᱟᱢ ᱫᱚ ᱟᱢ ᱦᱚᱸ ᱟᱢ ᱦᱚᱸ ᱥᱮ ᱚᱱᱟ ᱵᱟᱝ ᱛᱤᱡᱩ ᱵᱮᱜᱟᱸᱲ ᱜᱮᱢ ᱦᱟᱛᱟᱣᱟ ᱤᱧ ᱦᱚᱸ ᱵᱟᱝ ᱛᱤᱡᱩ ᱵᱮᱜᱟᱸᱲ ᱜᱤᱧ ᱦᱟᱛᱟᱣᱟ ᱢᱮᱱᱠᱷᱟᱱ ᱵᱟᱠᱩ ᱛᱤᱡᱩ ᱠᱟᱫᱟᱭ ᱛᱟᱨ ᱢᱟᱱᱮ ᱛᱟᱨ ᱢᱟᱱᱮ ᱚᱱᱟᱨᱮ ᱠᱤᱴᱱᱟᱥᱚᱠ ᱞᱟᱜᱟᱣ ᱢᱮᱱᱟᱜ ᱟᱠᱟᱫᱟ᱾ ᱟᱨ ᱛᱤᱡᱩ ᱠᱟᱫᱟ ᱠᱚ ᱢᱟᱱᱮ ᱚᱱᱟᱨᱮ ᱠᱤᱴᱱᱟᱥᱚᱠ ᱵᱟᱝ ᱯᱟᱲᱟᱣ ᱟᱠᱟᱱᱟ᱾
ᱮᱠᱫᱚᱢ ᱮᱸ
ᱛᱚ ᱱᱚᱜᱼᱚᱭ ᱱᱚᱝᱠᱟ ᱢᱤᱫᱴᱮᱱ ᱵᱮᱯᱟᱨ ᱠᱟᱱᱟ᱾ ᱟᱨ ᱱᱤᱭᱟᱹ ᱮᱠᱷᱚᱱ ᱫᱚ ᱪᱟᱞᱟᱜ ᱠᱟᱱᱟ ᱵᱟᱡᱟᱨ ᱨᱮ ᱫᱚ ᱧᱮᱞ ᱡᱚᱝ ᱡᱟᱦᱟᱸ ᱧᱮᱞ ᱡᱚᱝ ᱢᱚᱸᱡᱽ ᱧᱮᱞᱚᱜᱼᱟ ᱚᱱᱟ ᱜᱮ ᱟᱠᱷᱨᱤ ᱧᱚᱜ
ᱦᱮᱸ ᱦᱮᱸ ᱚᱱᱟ ᱢᱟ ᱠᱟᱛᱷᱟ ᱠᱟᱱ ᱜᱮᱭᱟ, ᱱᱤᱛᱚᱜ ᱫᱚ ᱟᱵᱚ ᱫᱚ ᱟᱸᱫᱷᱟ ᱟᱸᱫᱷᱟ ᱨᱮ ᱢᱮᱱᱟᱜ ᱵᱚᱱᱟ ᱟᱨᱠᱤ ᱾ ᱚᱠᱟᱴᱟᱜ ᱱᱟᱯᱟᱭ ᱧᱮᱞᱚᱜ ᱚᱱᱟ ᱫᱚ ᱟᱵᱚ ᱵᱚᱱ ᱟᱯᱱᱟᱨᱟ ᱡᱟᱦᱟᱸᱴᱟᱜ ᱵᱟᱝ ᱱᱟᱯᱟᱭ ᱨᱮᱦᱚᱸ ᱚᱱᱟᱜᱮ ᱟᱥᱚᱞᱟᱜ ᱠᱟᱱᱟ ᱾ ᱛᱚ ᱚᱱᱟ ᱜᱮ ᱱᱟᱯᱟᱭᱟᱜ ᱠᱟᱱᱟ ᱾
ᱦᱳᱭ ᱦᱳᱭ ᱦᱳᱭ ᱾ ᱚᱱᱟ ᱢᱟ ᱴᱷᱤᱠ ᱜᱤ ᱮᱠᱷᱚᱱ ᱫᱚ ᱧᱮᱞ ᱡᱚᱝ ᱨᱮᱱᱟᱜ ᱵᱟᱡᱟᱨ ᱠᱟᱱᱟ ᱥᱟᱱᱟᱢ ᱜᱤ, ᱮᱸᱻ ᱛᱟᱦᱚᱞᱮ ᱟᱫᱚ ᱱᱚᱜᱼᱚᱭ ᱮᱸᱜ ᱱᱚᱣᱟ ᱪᱮᱥᱴᱟᱭᱮᱫᱟ ᱦᱩᱭᱩᱜ ᱠᱟᱱᱟ ᱡᱮ ᱤᱧ ᱟᱞᱮᱦᱚᱸ ᱱᱚᱝᱠᱟ ᱚᱲᱟᱜ ᱨᱮ ᱞᱟᱹᱜᱤᱫ ᱫᱚ ᱚᱨᱜᱟᱱᱤᱠ ᱯᱚᱫᱽᱫᱷᱚᱛᱤ ᱫᱤᱭᱮ ᱛᱚ ᱜᱮ ᱪᱟᱥ ᱦᱩᱭᱩᱜ ᱢᱟ, ᱢᱟᱱᱮ ᱤᱧ ᱵᱟᱵᱟ ᱤᱧ ᱜᱚᱜᱚ ᱥᱟᱞᱟᱜ ᱠᱟᱛᱷᱟᱧ ᱜᱟᱞᱢᱟᱨᱟᱣ ᱠᱟᱜ ᱱᱤᱭᱟᱹ ᱫᱷᱟᱱ ᱾ ᱟᱸᱻ ᱪᱮᱫᱟᱜ ᱡᱮ ᱤᱧ ᱫᱚ ᱛᱷᱚᱲᱟ ᱵᱟᱨᱦᱮ ᱨᱮᱜᱤᱧ ᱛᱟᱦᱮᱱᱟ, ᱟᱫᱚ ᱱᱚᱝᱠᱟ ᱠᱟᱛᱮᱜ ᱜᱮ ᱡᱮ ᱯᱩᱥᱴᱤ ᱯᱩᱥᱴᱤ ᱵᱟᱜᱟᱱ ᱥᱮ ᱚᱱᱠᱟ ᱠᱟᱹᱴᱤᱡ ᱠᱟᱹᱴᱤᱡ ᱟᱭᱢᱟ ᱤᱧᱤᱧ ᱪᱤᱫ ᱚᱴᱚ ᱟᱠᱟᱫ ᱠᱚᱜᱮᱭᱟ ᱪᱮᱫ ᱠᱟᱛᱮ ᱤᱭᱟᱹ ᱦᱩᱭᱩᱜᱼᱟ ᱾ ᱟᱫᱚ ᱚᱱᱟ ᱜᱮ ᱟᱨᱠᱤ ᱛᱷᱚᱲᱟ ᱾
ᱟᱪᱪᱷᱟ ᱟᱪᱪᱷᱟ ᱾
ᱡᱮ ᱚᱲᱟᱜ ᱨᱮ ᱡᱟᱦᱟᱸ ᱞᱮ ᱢᱟᱱᱮ ᱢᱮᱱ ᱫᱚ ᱚᱲᱟᱜ ᱨᱮ ᱞᱟᱹᱜᱤᱫ ᱫᱚ ᱡᱟᱦᱟᱸ ᱦᱩᱭᱩᱜᱼᱟ, ᱥᱟᱱᱟᱢ ᱜᱮ ᱢᱟᱱᱮ ᱚᱱᱠᱟᱱ ᱯᱚᱫᱷᱚᱛᱤ ᱛᱮ ᱵᱚᱱ ᱠᱚᱨᱟᱣ ᱢᱟ ᱢᱟᱱᱮ ᱡᱟᱦᱟᱸ ᱡᱚᱢ ᱞᱟᱹᱜᱤᱫ ᱾ ᱪᱮᱫᱟᱜ ᱡᱮ ᱟᱢ ᱥᱟᱵ ᱠᱟᱜ ᱢᱮ ᱟᱢᱦᱚᱸ ᱪᱟᱥᱵᱟᱥ ᱫᱟᱢ ᱢᱟᱱᱮ ᱵᱟᱡᱟᱨ ᱨᱮ ᱟᱹᱠᱷᱨᱤᱧ ᱛᱤᱜᱤ ᱢᱟᱱᱮ ᱱᱤᱨᱫᱤᱥᱴᱚ ᱫᱟᱢ ᱧᱟᱢ ᱢᱟ ᱡᱟᱛᱮ ᱟᱨ ᱢᱚᱸᱡᱽ ᱯᱷᱚᱞᱚᱜ ᱛᱟᱢᱟ ᱥᱮ ᱧᱮᱞᱚᱜ ᱛᱟᱢᱟ ᱛᱚᱵᱮ ᱟᱹᱱᱤᱡ ᱜᱮ ᱫᱟᱢᱚᱜᱼᱟ, ᱢᱮᱱᱫᱚ ᱟᱢ ᱫᱚ ᱪᱟᱥᱵᱟᱥ ᱞᱟᱹᱜᱤᱫ ᱫᱚ ᱠᱤᱴᱱᱟᱥᱚᱠ ᱫᱚ ᱞᱟ ᱤᱭᱟᱹ ᱞᱟᱹᱜᱤᱫ ᱢᱟᱱᱮ ᱟᱹᱷᱨᱤᱧ ᱞᱟᱹᱜᱤᱫ ᱫᱚ ᱠᱤᱴᱱᱟᱥᱚᱠ ᱫᱚ ᱞᱟᱜᱟᱣ ᱜᱮ ᱦᱩᱭᱩᱜ ᱛᱟᱢᱟ ᱾
ᱮᱠᱫᱚᱢ ᱮᱠᱫᱚᱢ ᱮᱠᱫᱚᱢ ᱾
ᱛᱚ ᱱᱚᱜᱼᱚᱱᱟ ᱢᱤᱫᱴᱮᱱ ᱵᱮᱯᱟᱨ ᱠᱟᱱᱟ ᱾
ᱦᱮᱸ ᱞᱟᱹᱭᱫᱟᱹᱧ ᱜᱚᱝᱠᱮ ᱟᱢ ᱥᱟᱶ ᱜᱟᱞᱢᱟᱨᱟᱣ ᱠᱟᱛᱮ ᱟᱹᱰᱤ ᱟᱭᱢᱟ ᱟᱭᱢᱟ ᱥᱟ ᱱᱟ ᱯᱟᱭᱤᱧ ᱟᱭᱠᱟᱣ ᱠᱮᱜᱼᱟ ᱟᱭᱢᱟ ᱟᱭᱢᱟ ᱥᱟᱨᱦᱟᱣ ᱾ ᱦᱮᱸᱥᱮ ᱥᱟᱹᱜᱩᱱ ᱧᱤᱫᱟᱹ, ᱦᱮᱸ ᱡᱚᱦᱟᱨ ᱜᱮ ᱦᱮᱸ ᱾
ᱦᱮᱸ ᱡᱚᱦᱟᱨ ᱡᱚᱦᱟᱨ ᱾